ᱦᱮᱞᱳ
ᱦᱮᱞᱳ
ᱦᱮᱸ ᱜᱚᱢᱠᱮ
ᱦᱮᱸ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ
ᱦᱩᱸ
ᱪᱮᱫ ᱵᱤᱱ ᱪᱤᱠᱟᱹᱭᱮᱫᱟ ᱜᱚᱢᱠᱮ?
ᱪᱮᱫᱞᱤᱧ ᱪᱤᱠᱟᱹ ᱮᱠᱷᱚᱱ ᱨᱮᱥᱴ ᱦᱩᱭᱟᱠᱟᱱᱟ ᱾
ᱟᱪᱪᱷᱟ
ᱦᱮᱸ ᱟᱨ ᱟᱵᱮᱱ
ᱱᱚᱜ-ᱚᱭ ᱫᱩᱲᱩᱵ ᱵᱟᱲᱟ ᱦᱩᱭ ᱟᱠᱟᱱᱟ᱾
ᱦᱩᱸ
ᱡᱚᱢ ᱵᱟᱲᱟ ᱠᱟᱛᱮᱫ
ᱟᱪᱪᱷᱟ
ᱟᱪᱪᱷᱟ ᱜᱚᱢᱠᱮ ᱛᱟᱦᱚᱞᱮ ᱱᱟᱯᱟᱭ ᱜᱮᱛᱚ?
ᱦᱮᱸ ᱱᱟᱯᱟᱭ ᱜᱮ ᱟᱵᱮᱱ
ᱟᱪᱪᱷᱟ ᱛᱚ ᱟᱹᱵᱤᱱ ᱫᱚ ᱚᱠᱟ ᱚᱠᱟ ᱯᱟᱦᱟᱴᱟ ᱠᱷᱚᱱ ᱚᱠᱟ ᱥᱮᱫ ᱠᱷᱚᱱ ᱵᱤᱱ ᱞᱟᱹᱭᱫᱟ ᱠᱟᱹᱴᱤᱡ
ᱟᱹ ᱟᱹᱞᱤᱧ ᱫᱚ ᱯᱚᱥᱪᱷᱤᱢ ᱵᱚᱝᱜᱚᱞ ᱠᱷᱚᱱᱟᱜ ᱞᱤᱧ ᱢᱮᱱᱫᱟ
ᱟᱪᱪᱷᱟ ᱟᱪᱪᱷᱟ ᱟᱪᱪᱷᱟ
ᱦᱩᱸ ᱟᱵᱮᱱ
ᱟᱹᱞᱤᱧ ᱦᱚᱸ ᱵᱟᱝᱜᱟᱞ ᱠᱷᱚᱱ ᱜᱮ
ᱚ ᱵᱟᱝᱜᱟᱞ ᱠᱷᱚᱱ ᱜᱮ ᱟᱪᱪᱷᱟ
ᱟᱪᱪᱷᱟ ᱜᱚᱢᱠᱮ ᱛᱟᱦᱚᱞᱮ ᱪᱮᱫ ᱞᱮᱠᱟ ᱠᱟᱹᱢᱤ ᱠᱚ ᱪᱮᱫ ᱞᱮᱠᱟ ᱨᱚᱦᱚᱭ ᱠᱚ ᱛᱟᱦᱚᱞᱮ ᱪᱮᱫ ᱞᱮᱠᱟ ᱛᱤᱱᱟᱹᱜ ᱴᱟ ᱞᱟᱦᱟ ᱦᱩᱭᱮᱱᱟ?
ᱨᱚᱦᱚᱭ ᱠᱚᱫᱚ ᱮᱠᱷᱚᱱ ᱫᱚ ᱟᱹᱣᱨᱤᱭᱟ ᱮᱠᱷᱚᱱ ᱫᱚ ᱮᱠᱷᱚᱱ ᱫᱚ ᱫᱟᱜ ᱦᱚᱸ ᱵᱟᱭ ᱡᱟᱹᱲᱤᱭ-ᱫᱟ ᱟᱫᱚ ᱚᱱᱟ ᱞᱟᱹᱜᱤᱫ ᱛᱮ ᱮᱠᱷᱚᱱ ᱨᱚᱦᱚᱭ ᱠᱚᱦᱚᱸ ᱵᱟᱝ
ᱟᱪᱪᱷᱟ
ᱦᱩᱸ ᱟᱯᱮ ᱥᱮᱫ ᱫᱟᱜ ᱮ ᱡᱟᱹᱲᱤᱭᱮᱫ ᱜᱮᱛᱮ?
ᱦᱮᱸ ᱡᱟᱹᱲᱤ ᱫᱚᱭ ᱡᱟᱹᱲᱤᱭ-ᱫᱟ ᱢᱮᱱᱠᱷᱟᱱ ᱱᱚᱣᱟ ᱫᱟᱜ ᱱᱚᱣᱟ ᱫᱟᱜ ᱫᱚ ᱢᱟᱱᱮ ᱠᱷᱮᱛ ᱠᱚᱨᱮ ᱵᱟᱝ ᱛᱼᱟ ᱚᱱᱠᱟ ᱩᱱᱟᱹᱜ ᱡᱳᱨ ᱫᱚ ᱵᱟᱭ ᱡᱟᱹᱲᱤᱭᱤᱭᱟᱫᱟ ᱾
ᱦᱮᱸ ᱦᱮᱸ ᱦᱩᱸ
ᱦᱮᱸ ᱛᱚᱞᱟ ᱠᱚᱫᱚ ᱦᱟᱨᱟ ᱟᱠᱟᱱᱟ ᱥᱮ ᱟᱨᱤ?
ᱵᱟᱝ ᱮᱠᱷᱚᱱ ᱫᱚ ᱵᱟᱝ ᱦᱟᱨᱟᱳ ᱟᱠᱟᱱᱟ ᱮᱠᱷᱚᱱ ᱟᱨ ᱠᱚᱭᱮᱠ ᱢᱥ ᱠᱚᱭᱮᱠ ᱢᱥ ᱫᱚ ᱵᱟᱝ ᱟᱨ ᱠᱚᱭᱮᱠ ᱥᱚᱯᱛᱟ ᱠᱷᱟᱡ ᱜᱮ
ᱟᱪᱪᱷᱟ ᱟᱪᱪᱷᱟ ᱟᱪᱪᱷᱟ ᱚ ᱚᱲᱟᱜ ᱠᱚᱨᱮ ᱥᱟᱱᱟᱢ ᱦᱚᱲ ᱫᱚᱠᱚ ᱱᱟᱯᱟᱭ ᱵᱟᱲᱟ ᱜᱮᱭᱟ?
ᱦᱩᱸ ᱡᱚᱛᱚ ᱦᱚᱲ ᱱᱟᱯᱟᱭ ᱜᱮ ᱾
ᱟᱪᱪᱷᱟ
ᱟᱨ ᱟᱯᱮᱱᱮᱫᱚ ᱫᱚ ᱪᱟᱥ ᱵᱟᱥ ᱫᱚ ᱪᱮᱫᱠᱟ ᱠᱚ ᱱᱚᱝᱠᱟ ᱤᱭᱟᱹ ᱥᱮᱨᱢᱟ ᱫᱟᱜ ᱛᱮᱠᱚ ᱤᱭᱟᱹ ᱥᱮᱨᱢᱟ ᱫᱟᱜ ᱛᱮᱠᱚ ᱪᱟᱥᱵᱟᱥᱟ ᱱᱚᱝᱠᱟ ᱥᱮᱨᱢᱟ ᱫᱟᱜ ᱦᱮᱸ ᱟᱞᱮᱮᱥᱮᱫ ᱫᱚ ᱱᱚᱛᱚᱮ ᱢᱚᱴᱚᱨ ᱢᱮᱱᱟᱜ ᱟᱠᱟᱫᱟ
ᱟᱪᱪᱷᱟ ᱟᱪᱪᱷᱟ ᱜᱚᱝᱠᱮ ᱛᱟᱦᱚᱞᱮ ᱛᱟᱞᱮ ᱝ ᱜᱟᱞᱢᱟᱨᱟᱜ ᱞᱟᱝ ᱠᱟᱹᱴᱤᱡ ᱟᱵᱚᱣᱟᱜ ᱞᱟᱠᱪᱟᱨ ᱮᱱᱮᱡ ᱥᱮᱨᱮᱧ ᱤᱫᱤ ᱠᱟᱛᱮᱜ ᱞᱟᱝ ᱜᱟᱞᱢᱟᱨᱟᱜᱼᱟ ᱠᱟᱹᱴᱤᱡ
ᱦᱮᱸᱮᱸ
ᱟᱪᱪᱷᱟ ᱛᱟᱦᱞᱮ ᱜᱚᱝᱠᱮ ᱱᱚᱜ ᱚᱭ ᱡᱮ ᱟ ᱟᱵ ᱥᱮᱴ ᱟᱨ ᱠᱚᱚᱴᱟ ᱫᱩᱢᱟᱥ ᱯᱚᱨᱮ ᱜᱮᱥᱮ ᱫᱟᱸᱥᱟᱭ ᱯᱚᱨᱚᱵᱽ ᱥᱚᱨᱦᱟᱭ ᱯᱚᱨᱚᱵᱽ
ᱦ ᱦᱮᱸ ᱦᱮᱞᱳ ᱦᱮᱞᱳ
ᱦᱮᱸ ᱜᱚᱢᱠᱮ
ᱦᱮᱸ ᱞᱟᱹᱭᱵᱤᱱ
ᱟᱹᱞᱤᱧᱟᱜ ᱨᱚᱲ ᱵᱟᱝ ᱟᱡᱚᱢᱚ-ᱜ ᱠᱟᱱᱟ?
ᱚ ᱰᱤᱥᱴᱟᱵᱚ-ᱜ ᱠᱟᱱᱟ ᱪᱤᱠᱟᱛᱮ ᱪᱚ,
ᱦᱮᱸ ᱞᱟᱹᱭ ᱫᱟᱞᱤᱧ ᱜᱚᱝᱠᱮ ᱱᱚᱜᱼᱚᱭ ᱛᱚ ᱟᱵᱚ ᱟᱨ ᱜᱚᱴᱟ ᱢᱟᱥ ᱯᱚᱨᱮᱜᱮ ᱟᱵᱚᱣᱟᱜ, ᱫᱟᱸᱥᱟᱭ ᱮᱱᱮᱡ ᱥᱚᱨᱦᱟᱭ ᱠᱚ ᱯᱚᱨᱚᱵᱽ ᱠᱚ ᱥᱮᱴᱮᱨᱚᱜ ᱠᱟᱱ ᱛᱟᱵᱳᱱᱟ᱾ ᱛᱟᱦᱚᱞᱮ ᱛᱚ ᱟᱯᱮ ᱟᱯᱮ ᱥᱮᱫ ᱫᱚ ᱫᱟᱸᱥᱟᱭ ᱠᱚᱠᱚ ᱫᱚᱱ ᱜᱮᱭᱟ ᱥᱮ ᱵᱟᱠᱚ ᱫᱚᱱ ᱜᱮᱭᱟ᱾ ᱢᱮᱱᱠᱷᱟᱱ
ᱦᱮᱸ ᱫᱟᱸᱥᱟᱭ ᱫᱚᱠᱚ ᱫᱚᱱ ᱜᱮᱭᱟ, ᱟᱫᱚ ᱟᱫᱚ ᱱᱮᱛᱟᱨ ᱫᱚ ᱢᱟᱱᱮ ᱱᱟᱣᱟ ᱱᱟᱣᱟ ᱠᱚᱲᱟ ᱠᱩ ᱟᱫᱚ ᱩᱱᱠᱩ ᱫᱚ ᱵᱟᱠᱩ ᱮᱱᱮᱡ ᱞᱟᱹᱜᱤᱫᱚᱜ ᱚᱱᱟ ᱟᱨᱠᱤ ᱫᱟᱸᱥᱟᱭ ᱠᱩ᱾
ᱟᱪᱪᱷᱟ ᱟᱪᱪᱷᱟ ᱢᱟᱱᱮ ᱥᱮᱫᱟᱭ ᱞᱟᱠᱪᱟᱨ ᱟᱯᱱᱟᱨ ᱵᱟᱝ ᱥᱟᱱᱟᱭᱮᱫ ᱚᱱᱠᱟᱱ ᱚᱱᱠᱟᱱ ᱠᱟᱛᱷᱟ ᱟᱪᱪᱷᱟ ᱢᱟᱱᱮ ᱚᱱᱟ ᱪᱮᱛᱟᱱ ᱨᱮ ᱠᱩᱪᱷᱟᱹᱜ ᱠᱩᱥᱤ ᱨᱟᱹᱥᱠᱟᱹ ᱵᱟᱹᱱᱩᱜ ᱟᱠᱟᱫ ᱛᱟᱠᱚᱣᱟ, ᱦᱮᱸᱛᱚ᱾
ᱠᱟᱹᱫᱚ ᱢᱮᱱᱟᱜ ᱛᱟᱠᱚ ᱜᱮᱭᱟ ᱛᱚ ᱵᱟᱠᱚ ᱞᱟᱦᱟ ᱞᱟᱹᱜᱤᱫᱚᱜ ᱠᱟᱱᱟ ᱚᱱᱟᱜᱮ᱾ ᱨᱟᱹᱥᱠᱟᱹ ᱫᱚ ᱡᱷᱚᱛᱚ ᱦᱚᱲᱟᱜ ᱜᱮ ᱢᱮᱱᱟᱜᱫᱟ ᱟᱫᱚ ᱵᱟᱠᱚ ᱞᱟᱦᱟ ᱞᱟᱹᱜᱤᱫᱚᱜ᱾
ᱟᱪᱪᱷᱟ ᱱᱚᱛᱮ ᱦᱚᱸ ᱱᱚᱛᱮ ᱦᱚᱸᱠᱚ ᱫᱚᱢ ᱜᱮᱭᱟ ᱛᱚ ᱟᱞ ᱥᱮᱫ ᱟᱞᱮ ᱥᱮᱫ ᱫᱚᱱ ᱪᱟᱞᱟᱜ ᱜᱮᱭᱟ ᱠᱚ ᱠᱟᱹᱴᱤᱡ ᱦᱮᱸ ᱜᱤᱫᱽᱨᱟᱹ ᱯᱤᱫᱽᱨᱟᱹ ᱡᱚᱛᱚ ᱠᱟᱹᱴᱤᱡ ᱠᱷᱚᱱ ᱜᱤᱫᱽᱨᱟᱹ ᱠᱷᱚᱱ
ᱦᱮᱸ ᱦᱮᱸ ᱟᱹᱞᱤᱧ ᱦᱚᱸ ᱞᱟᱦᱟ ᱛᱮᱫ ᱞᱤᱧ ᱪᱟᱞᱟᱣᱮᱱ ᱛᱟᱦᱮᱸᱫ ᱢᱟᱱᱮ ᱠᱟᱹᱴᱤᱡ ᱨᱮᱫᱚ ᱟᱨᱠᱤ ᱛᱚᱠᱷᱚᱱ ᱫᱚ ᱟᱨᱚ ᱨᱟᱹᱥᱠᱟᱹ᱾
ᱦᱮᱸ
ᱵᱟᱵᱟ ᱛᱟᱠᱚ ᱠᱚ ᱛᱟᱦᱮᱱ ᱠᱟᱱ ᱛᱟᱦᱮᱸᱼᱟ ᱡᱚᱛᱚ ᱦᱚᱲ ᱛᱮᱞᱮ ᱪᱟᱞᱟᱜ ᱠᱟᱱ ᱛᱟᱦᱮᱸᱱᱟ, ᱱᱮᱛᱟᱨ ᱠᱟᱹᱡ ᱱᱮᱛᱟᱨ ᱠᱚ ᱫᱚ ᱮᱠᱷᱚᱱ ᱫᱚ ᱵᱟᱠᱚ ᱪᱟᱞᱟᱜ ᱠᱟᱱᱟ᱾
ᱟᱪᱪᱷᱟ
ᱵᱟᱠᱚ ᱪᱟᱞᱟᱣ ᱞᱟᱹᱜᱤᱫᱚᱜ ᱠᱟᱱᱟ᱾
ᱟᱪᱪᱷᱟ ᱪᱮᱫ ᱞᱮᱠᱟ ᱯᱮ ᱫᱤᱱ ᱯᱮ ᱪᱟᱞᱟᱜᱼᱟ ᱥᱮ ᱢᱚᱬᱮ ᱢᱟᱦᱟ ᱚᱠᱟ ᱛᱤᱱᱟᱹᱜ ᱫᱤᱱ ᱯᱮ ᱪᱟᱞᱟᱜ ᱛᱟᱦᱮᱜ? ᱯᱮ ᱫᱤᱱ ᱟᱨ ᱢᱚᱬᱮ ᱢᱟᱦᱟ ᱜᱮᱛᱮ ᱠᱚ ᱞᱟᱹᱭᱟ᱾
ᱦᱮᱸ ᱦᱮᱸ ᱦᱮᱸ ᱯᱮ ᱫᱤᱱ᱾
ᱟᱪᱪᱷᱟ, ᱪᱮᱫ ᱚᱱᱠᱟ ᱟᱛᱳ ᱠᱚᱨᱮ ᱥᱮ ᱮᱴᱟᱜ ᱵᱟᱨᱦᱮ ᱟᱹᱛᱩ ᱠᱚᱦᱚᱸ ᱠᱚ ᱪᱟᱞᱟᱜ ᱛᱟᱦᱮᱸᱫ?
ᱵᱟᱝ ᱟᱹᱛᱩ, ᱟᱛᱹᱩ ᱨᱮ ᱞᱟᱦᱟ ᱫᱤᱭᱮ ᱚᱱᱟ ᱛᱟᱭᱚᱢ ᱫᱚ ᱵᱟᱨᱦᱮ ᱨᱮ᱾
ᱟᱪᱪᱷᱟ ᱟᱨ ᱱᱚᱝᱠᱟ ᱡᱟᱦᱟᱸ ᱦᱚᱭᱛᱚ ᱡᱟᱦᱟᱸ ᱠᱚᱨᱮᱜ ᱦᱮᱯᱨᱟᱣ ᱠᱚ ᱫᱚᱦᱚ ᱠᱟᱫᱟ ᱫᱟᱸᱥᱟᱭ ᱫᱚᱱ ᱦᱮᱯᱨᱟᱣ ᱠᱚ ᱱᱚᱝᱠᱟᱱᱟᱜ ᱡᱟᱭᱜᱟ ᱠᱚ ᱵᱟᱯᱮ ᱥᱮᱴᱮᱨ ᱠᱟᱱᱟ?
ᱵᱟᱝ ᱵᱟᱝ
ᱟᱪᱪᱷᱟ ᱟᱨ ᱱᱮᱛᱟᱨ ᱫᱚ ᱱᱚᱣᱟ ᱠᱚ ᱦᱮᱯᱨᱟᱣ ᱫᱚ ᱟᱹᱰᱤ ᱠᱚᱢ ᱜᱮ ᱧᱮᱞ ᱧᱟᱢᱚᱜ ᱠᱟᱱᱟ ᱥᱮ?
ᱦᱮᱸ ᱦᱮᱸ
ᱟᱪᱪᱷᱟ ᱛᱟᱦᱚᱞᱮ ᱫᱟᱸᱥᱟᱭ ᱵᱚᱱᱫᱚᱱᱟ ᱫᱟᱸᱥᱟᱭ ᱫᱚᱱ ᱨᱮᱱᱟᱜ ᱠᱟᱨᱚᱱ ᱵᱤᱱ ᱠᱟᱹᱴᱤᱡ ᱵᱤᱱ ᱞᱟᱹᱭ ᱫᱟᱲᱮ ᱠᱤᱞᱤᱧᱟ?
ᱫᱟᱸᱥᱟᱭ ᱫᱚ ᱩᱱᱟᱹᱜ ᱫᱚ ᱵᱟᱹᱞᱤᱧ ᱞᱮ ᱫᱟᱲᱮᱭᱟᱜ ᱛᱚ ᱟᱫᱚ ᱟᱵᱮᱱ ᱜᱮ ᱞᱟᱹᱭ ᱵᱤᱱ ᱟᱵᱤᱱ ᱞᱟᱹᱭ ᱵᱤᱱ᱾
ᱟᱹᱞᱤᱧ ᱦᱚᱸ ᱴᱷᱤᱠ ᱵᱟᱹᱞᱤᱧ ᱵᱟᱲᱟᱭᱟ ᱚᱱᱟ ᱛᱮᱞᱤ ᱠᱟᱹᱴᱤᱡ ᱞᱤᱧ ᱠᱩᱞᱤ
ᱚᱜ ᱟᱹᱞᱤᱧ ᱦᱚᱸ ᱩᱱᱟᱹᱜ ᱢᱚᱡᱽ ᱫᱚ ᱵᱟᱹᱞᱤᱧ ᱵᱟᱲᱟᱭᱟ ᱟᱫᱚ ᱪᱮᱠᱟᱞᱤᱧ ᱞᱟᱹᱭ ᱟᱵᱮᱱᱟ ᱟᱫᱚ ᱟᱫᱚ ᱚᱱᱟ ᱡᱟᱦᱟᱸᱴᱟᱜ ᱞᱤᱧ ᱞᱟᱹᱭᱟᱵᱮᱱᱟ ᱚᱱᱟ ᱟᱵᱟᱨ ᱵᱟᱝ ᱦᱩᱭ ᱞᱮᱱᱠᱷᱟᱱ ᱟᱵᱟᱨ ᱚᱱᱟ ᱟᱵᱮᱱ ᱦᱚᱸ ᱮᱴᱟᱜ ᱯᱷᱚᱨᱢᱮᱥᱚᱱ ᱞᱤᱧ ᱮᱢᱟᱣᱟᱵᱮᱱ ᱠᱟᱱᱟ ᱟᱫᱚ ᱚᱱᱟ ᱫᱚ᱾
ᱟᱫᱚ ᱜᱚᱝᱠᱮ ᱚᱱᱟ ᱫᱚ ᱵᱷᱩᱞ ᱵᱟᱹᱲᱤᱡ ᱦᱩᱭ ᱫᱟᱲᱮᱜ ᱜᱮᱭᱟ ᱟᱫᱚ ᱞᱟᱹᱭ ᱵᱤᱱ ᱥᱮ ᱢᱟ᱾
ᱵᱟ ᱵᱟ
ᱟᱪᱪᱷᱟ
ᱟᱵᱮᱱ ᱜᱮ ᱞᱮ ᱵᱮᱱ ᱛᱤᱱᱟᱹᱜ ᱫᱷᱟᱹᱨᱤᱡ ᱵᱮᱱ ᱵᱟᱲᱟᱭᱟ?
ᱟᱹᱞᱤ ᱟᱹᱞᱤᱧ ᱫᱚ ᱵᱟᱹᱞᱤᱧ ᱵᱟᱲᱟᱭᱟ ᱚᱱᱟ ᱛᱤᱞᱤᱧ ᱠᱩᱞᱤ ᱡᱚᱱᱚᱜ ᱠᱟᱱᱟ᱾
ᱦᱩᱸ ᱦᱩᱸ ᱟᱫᱚ ᱱᱮᱛᱟᱨ ᱫᱚᱵᱮᱱ ᱪᱮᱫ ᱢᱟᱱᱮ ᱥᱴᱟᱰᱤᱭᱮᱫ ᱜᱮᱭᱟ ᱵᱮᱱ ᱥᱮ
ᱥᱴᱟᱰᱤ ᱜᱮ ᱟᱹᱵᱤᱱ ᱫᱚ
ᱟᱞᱤᱧ ᱦᱚᱞᱤᱧ ᱥᱴᱟᱰᱤᱭᱮᱜ ᱠᱟᱱᱟ
ᱟᱪᱪᱷᱟ ᱛᱟᱦᱞᱮ ᱯᱟᱲᱦᱟᱜ ᱠᱟᱱ ᱜᱮᱭᱟᱵᱤᱱ ᱡᱮᱦᱩᱛᱩ ᱛᱟᱦᱞᱮ ᱟᱵᱤᱱ ᱱᱚᱜᱼᱚᱭ ᱡᱮ ᱦᱩᱸ ᱟᱵᱚᱨᱮᱱ ᱡᱟᱦᱟᱸᱭ ᱵᱚᱭᱦᱟ ᱠᱚ ᱯᱟᱲᱦᱟᱜ ᱠᱟᱱᱟ ᱪᱟᱹᱠᱨᱤ ᱠᱚ ᱧᱟᱢ ᱫᱟ ᱥᱮ
ᱦᱮᱸ ᱦᱮᱸ
ᱛᱚ ᱛᱟᱦᱚᱞᱮ ᱩᱱᱠᱩ ᱪᱟᱹᱠᱨᱤ ᱧᱟᱢ ᱠᱟᱛᱮᱜ ᱵᱟᱡᱟᱨ ᱠᱚᱨᱮᱜ ᱠᱚ ᱛᱟᱦᱮᱱ ᱠᱟᱱᱟ ᱛᱚ ᱟᱠᱚᱨᱮᱱ ᱜᱤᱫᱽᱨᱟᱹ ᱯᱤᱫᱽᱨᱟᱹ ᱡᱚ ᱢᱟᱱᱮ ᱪᱮᱫ ᱤᱧ ᱞᱟᱹᱭᱟ ᱵᱟᱡᱟᱨ ᱨᱮ ᱛᱟᱦᱮᱸ ᱠᱷᱟᱹᱛᱤᱨ ᱡᱮ ᱟᱵᱚ ᱥᱟᱶᱛᱟ ᱨᱮᱱᱟᱜ ᱞᱟᱠ ᱪᱟᱨ ᱠᱚ ᱵᱟᱠᱚ ᱧᱮᱞ ᱥᱮᱬᱟᱭᱫᱟ ᱵᱟᱠᱚ ᱟᱠᱚᱣᱟᱜ ᱵᱟᱠᱚ ᱧᱮᱞ ᱥᱮᱬᱟᱭ ᱫᱟ ᱦᱟ ᱫᱤᱱ ᱫᱤᱱᱛᱮ ᱩᱱᱠᱩ ᱛᱚ ᱵᱟᱠᱚ ᱩᱨᱩᱢ ᱫᱟ ᱡᱮ ᱱᱚᱣᱟ ᱫᱚ ᱥᱟᱱᱛᱟᱲᱟᱜ ᱦᱮᱸ ᱥᱟᱱᱛᱟᱲᱟᱜ ᱥᱟᱶᱛᱟ ᱨᱮᱱᱟᱜ ᱢᱤᱫᱴᱟᱝ ᱞᱟᱠᱪᱟᱨ ᱮᱱᱮᱡ ᱥᱮᱨᱮᱧ ᱠᱟᱱᱟ ᱢᱮᱱᱛᱮ ᱥᱮ ᱛᱚ ᱱᱚᱣᱟ ᱤᱫᱤ ᱛᱮᱵᱤᱱ ᱠᱟᱹᱴᱤᱡ ᱪᱮᱫ ᱵᱤᱱ ᱢᱮᱱᱟ
ᱱᱚᱣᱟ ᱫᱚ ᱛᱟᱦᱞᱮ ᱪᱮᱫ ᱞᱤᱧ ᱢᱮᱱᱟ ᱟᱫᱚ ᱱᱚᱝᱠᱟ ᱦᱟᱸᱜ ᱪᱟᱹᱠᱨᱤ ᱠᱚ ᱧᱟᱢ ᱫᱟ ᱵᱷᱟᱜᱮ ᱠᱟᱛᱷᱟ ᱱᱟᱯᱟᱭ ᱠᱟᱛᱷᱟ ᱟᱫᱚ ᱚᱱᱮ ᱢᱤᱫᱴᱮᱡ ᱠᱟᱱᱟ ᱡᱮ ᱱᱚᱝᱠᱟ ᱡᱟᱦᱟ ᱱᱟᱜ ᱜᱮ ᱦᱳᱭᱳᱜ ᱟᱛᱳ ᱫᱤᱥᱚᱢ ᱨᱮ ᱱᱤᱡᱮᱨ ᱟᱛᱳ ᱫᱤᱥᱚᱢ ᱨᱮ ᱡᱟᱦᱟᱸ ᱡᱟᱦᱟᱱᱟᱜ ᱜᱮ ᱦᱳᱭᱳᱜ ᱟᱨᱠᱤ ᱠᱟᱹᱴᱤᱡ ᱞᱟᱹᱴᱩ ᱡᱟᱦᱟᱱᱟᱜ ᱜᱮ ᱥᱚᱨᱦᱟᱭ ᱯᱚᱨᱚᱵᱽ ᱥᱮ ᱱᱚᱝᱠᱟ ᱫᱟᱸᱥᱟᱭ ᱠᱚ ᱡᱟᱦᱟᱱᱟᱜ ᱜᱮ ᱦᱮᱸ ᱧᱮᱞ ᱥᱮᱬᱟ ᱟᱹᱜᱩ ᱟᱹᱜᱩ ᱥᱮ ᱦᱮᱸ ᱩᱫᱩᱜ ᱥᱮᱬᱟ ᱟᱵᱟᱨ ᱱᱚᱝᱠᱟ ᱦᱟᱡᱩᱜ ᱟᱨ ᱠᱤ ᱟᱹᱛᱩ ᱫᱤᱥᱚᱢ ᱦᱚᱸ ᱦᱟᱡᱩᱜ ᱦᱩᱭᱩᱜᱼᱟ ᱦᱮᱸ
ᱡᱮ ᱟᱵᱚᱣᱟᱜ ᱥᱟᱱᱛᱟᱲ ᱥᱟᱶᱛᱟ ᱨᱮ ᱱᱚᱣᱟ ᱡᱤᱱᱤᱥ ᱠᱚ ᱢᱮᱱᱟᱜ ᱟᱠᱟᱫᱟ ᱥᱮ ᱱᱚᱣᱟ ᱫᱚ ᱟᱵᱚᱣᱟᱜ
ᱦᱮᱸ ᱦᱮᱸ ᱦᱮᱸ
ᱟᱪᱪᱷᱟ ᱦᱮᱸ ᱥᱮ ᱚᱱᱠᱟ ᱧᱮᱞ ᱢᱮ ᱵᱟᱦᱨᱮ ᱵᱟᱡᱟᱨ ᱨᱮ ᱠᱚ ᱛᱟᱦᱮᱱ ᱠᱟᱱᱟ ᱛᱚ ᱥᱟᱱᱛᱟᱲ ᱛᱮ ᱦᱚᱸ ᱴᱷᱤᱠ ᱴᱷᱟᱠ ᱵᱟᱝᱠᱚ ᱨᱚᱲ ᱟᱠᱚ ᱠᱟᱱᱟ
ᱵᱟᱝ
ᱢᱟᱱᱮ ᱫᱤᱠᱩ ᱛᱮᱜᱮ ᱨᱚᱲ ᱠᱚ ᱪᱮᱫ ᱟᱠᱚ ᱠᱟᱱᱟ ᱢᱟᱱᱮ ᱚᱠᱚᱭ ᱫᱚ ᱥᱟᱱᱛᱟᱲ ᱨᱚᱲ ᱦᱚᱸ ᱵᱟᱭ ᱵᱟᱲᱟᱭᱟ
ᱵᱟᱠᱚ ᱦᱮᱸ ᱵᱟᱠᱚ ᱵᱟᱲᱟᱭᱟ ᱵᱟᱠᱚ ᱨᱚᱲ ᱫᱟᱲᱮᱭᱟᱜᱼᱟ
ᱦᱮᱸ ᱛᱟᱵ ᱢᱟᱜ ᱢᱚᱬᱮ ᱠᱚ ᱵᱟᱦᱟ ᱠᱚ ᱦᱩᱭᱩᱜ ᱜᱮᱭᱟ ᱟᱯᱮ ᱥᱮᱫ ᱫᱚ ᱛᱟᱦᱚᱞᱮ
ᱦᱮᱸ ᱦᱩᱭᱩᱜ ᱜᱮᱭᱟ ᱢᱟᱜ ᱢᱚᱬᱮ ᱫᱚ ᱵᱟᱠᱩ ᱚᱱᱠᱟ ᱥᱮ ᱨᱚᱠᱚᱢ ᱫᱚ ᱵᱟᱝ ᱦᱳᱭᱳᱜᱼᱟ ᱵᱟᱦᱟ ᱫᱚ ᱦᱳᱭᱳᱜ ᱜᱮᱭᱟ ᱢᱟᱜ ᱢᱚᱲᱮ ᱫᱚ ᱩᱱᱟᱹᱜ ᱢᱚᱸᱡᱽ ᱫᱚ ᱵᱟᱝ ᱦᱳᱭᱳᱜᱼᱟ ᱦᱩᱭ ᱫᱚ
ᱟᱪᱪᱷᱟ
ᱵᱟᱦᱟ ᱫᱚ ᱦᱩᱭᱩᱜ ᱜᱮᱭᱟ ᱦᱩᱸ ᱟᱨ ᱱᱚᱛᱮ ᱫᱚ ᱟᱞᱮ ᱱᱤᱭᱟᱹ ᱡᱟᱦᱟᱸᱴᱟᱜ ᱨᱮᱜᱮ ᱟᱨᱠᱤ ᱱᱤᱭᱟᱹ ᱰᱤᱥᱴᱤᱨᱤᱠ ᱨᱮ ᱟᱨᱠᱤ ᱡᱮᱞᱟ ᱨᱮ ᱟᱨᱠᱤ
ᱦᱩᱸ
ᱚᱱᱛᱮ ᱫᱚ ᱠᱚ ᱢᱟᱜ ᱢᱚᱬᱮ ᱫᱚ ᱵᱟᱠᱚ ᱢᱟᱱᱟᱣᱟ ᱩᱱᱟᱹᱜ ᱫᱚ ᱵᱟᱠᱚ ᱢᱟᱱᱟᱣᱟ ᱦᱮᱸ ᱚᱱᱟ ᱫᱚ ᱦᱩᱸ
ᱛᱚ ᱵᱟᱦᱟ ᱵᱟᱦᱟ ᱵᱚᱸᱜᱟ ᱜᱮ ᱠᱚ ᱢᱟᱱᱟᱣ ᱜᱮᱭᱟ
ᱦᱮᱸ ᱵᱟᱦᱟ ᱵᱚᱸᱜᱟ ᱫᱚᱠᱚ ᱢᱟᱱᱟᱣᱟ
ᱟᱪᱪᱷᱟ
ᱦᱩᱸ ᱟᱨ ᱟᱨ ᱱᱤᱭᱟᱹ ᱱᱚᱜᱼᱚᱭ ᱡᱟᱦᱟᱸᱴᱟᱜ ᱟᱵᱚ ᱦᱩᱞ ᱢᱟᱦᱟ ᱯᱚᱨᱚᱢ ᱮᱱᱟ ᱚᱱᱟ ᱵᱟᱵᱚᱫ ᱛᱮ ᱡᱟᱦᱟᱸ ᱡᱟᱦᱟᱱᱟᱜ ᱵᱤᱱ ᱞᱟᱹᱭ ᱞᱮᱠᱷᱟᱡ
ᱦᱩᱞ ᱵᱟᱵᱚᱫ ᱢᱟ ᱢᱟᱱᱟᱣ ᱦᱩᱭᱮᱱ ᱜᱮ ᱦᱩᱞ ᱢᱟᱦᱟ ᱢᱟ ᱛᱚ ᱟᱞᱮᱡ ᱟᱞᱮ ᱠᱚᱞᱮᱡᱽ ᱨᱮ ᱢᱚᱴᱟ ᱟᱞᱮ ᱯᱟᱹᱴᱷᱩᱣᱟᱹ ᱠᱚ ᱥᱮ ᱢᱟᱪᱮᱛ ᱢᱟᱪᱮᱛᱟᱹᱱᱤ ᱠᱚ ᱤᱫᱤ ᱠᱟᱛᱮ ᱡᱟᱦᱟᱸ ᱞᱮ ᱥᱟᱯᱲᱟᱣ ᱮᱫᱟ ᱱᱟᱯᱟᱭ ᱵᱷᱟᱵᱽ ᱛᱮᱜᱮ ᱯᱟᱨᱚᱢ ᱟᱠᱟᱱᱟ
ᱦᱮᱸᱻᱦᱮᱸᱻ
ᱛᱚ ᱟᱯᱮ ᱟᱯᱮ ᱢᱟᱱᱮ ᱫᱚᱢᱮ ᱫᱷᱩᱢᱼᱫᱷᱟᱢ ᱫᱚ ᱵᱟᱝ ᱢᱟᱱᱟᱣ ᱦᱩᱭ ᱟᱠᱟᱱᱟ ᱛᱚᱵᱮ ᱩᱸ ᱢᱟᱱᱟᱣ ᱫᱚ ᱢᱟᱱᱟᱣ ᱦᱩᱭ ᱟᱠᱟᱱᱟ
ᱦᱮᱸ
ᱠᱷᱟᱜ ᱯᱟᱨᱤᱠᱠᱷᱟ ᱠᱚ ᱛᱟᱦᱮᱸ ᱠᱟᱱᱟ ᱛᱚ ᱚᱱᱟ ᱛᱚ ᱩᱱᱟᱹᱜ ᱫᱷᱩᱢᱼᱫᱷᱟᱢ ᱫᱚ ᱵᱟᱝ ᱢᱟᱱᱟᱣ ᱦᱩᱭ ᱟᱠᱟᱱᱟ ᱜᱚᱢᱠᱮ ᱟᱯᱮ
ᱦᱮᱸ ᱟᱞᱮ ᱦᱚᱸ ᱱᱚᱝᱠᱟ ᱜᱮ ᱤᱭᱟᱹ ᱠᱚᱞᱮᱡᱽ ᱨᱮ ᱱᱚᱝᱠᱟ ᱛᱟᱦᱮᱸ ᱞᱮᱱᱟ ᱯᱨᱳᱜᱨᱟᱢ ᱛᱟᱦᱮᱸ ᱞᱮᱱᱟ ᱟᱫᱚ ᱢᱚᱸᱡᱽ ᱜᱮ ᱯᱨᱳᱜᱨᱟᱢ ᱦᱚᱸ ᱦᱩᱭᱮᱱᱟ ᱢᱚᱸᱡᱽ ᱜᱮ ᱟᱫᱚ ᱠᱚᱞᱮᱡᱽ ᱨᱮ ᱯᱨᱳᱜᱨᱟᱢ ᱦᱩᱭ ᱠᱟᱛᱮ ᱟᱫᱚ ᱛᱟᱭᱚᱢ ᱛᱮ ᱟᱵᱟᱨ ᱢᱤᱫᱴᱮᱡ ᱟᱞᱮ ᱥᱮᱫ ᱨᱮᱜᱮ ᱦᱩᱭᱩᱜᱼᱟ ᱚᱸᱰᱮ ᱦᱚᱸ ᱢᱚᱸᱡᱽ ᱜᱮᱠᱚ ᱢᱟᱱᱟᱣᱟ ᱟᱫᱚ ᱠᱚᱨᱮ ᱠᱚᱞᱮᱡᱟᱜ ᱯᱨᱳᱜᱨᱟᱢ ᱦᱩᱭ ᱠᱟᱛᱮᱜ ᱥᱟᱹᱛ ᱠᱟᱛᱮᱫ ᱚᱸᱰᱮ ᱪᱩᱠᱟᱹᱣ ᱠᱟᱛᱮ ᱫᱮᱭᱟ ᱦᱟᱸᱰᱮ ᱞᱮ ᱥᱮᱱ ᱮᱱᱟ ᱟᱫᱚ ᱚᱸᱰᱮ ᱦᱚᱸ ᱢᱚᱸᱡᱽ ᱜᱮ ᱱᱟᱯᱟᱭ ᱜᱮ ᱦᱩᱭᱮᱱᱟ ᱢᱚᱸᱡᱽ ᱜᱮ ᱢᱚᱸᱡᱽ ᱢᱚᱸᱡᱽ ᱠᱟᱛᱷᱟ ᱠᱚ ᱨᱚᱲ ᱠᱮᱫᱟ ᱦᱩᱞᱵᱟ ᱦᱩᱞ ᱢᱟᱦᱟ ᱵᱟᱵᱚᱫ ᱛᱮ ᱡᱮ ᱪᱮᱫ ᱞᱟᱹᱜᱤᱫ ᱪᱮᱫ ᱞᱟᱹᱜᱤᱫ ᱦᱩᱭ ᱞᱮᱱᱟ ᱥᱮ ᱪᱮᱫ ᱞᱟᱹᱜᱤᱫ ᱵᱚ ᱢᱟᱱᱟᱣ ᱮᱫᱟ ᱚᱱᱟ ᱠᱚ ᱠᱟᱛᱷᱟ
ᱟᱪᱪᱷᱟ
ᱟᱵᱟᱨ ᱠᱚᱞᱮᱡᱽ ᱨᱮᱦᱚᱸ ᱱᱚᱝᱠᱟ ᱦᱩᱭᱮᱱ ᱤᱭᱟᱹ ᱱᱚᱝᱠᱟ ᱟᱨ ᱠᱤ ᱢᱤᱫᱴᱮᱡ ᱟᱞᱮ ᱱᱟᱣᱟ ᱜᱮᱞᱮ ᱩᱫᱩᱜ ᱞᱟᱜᱟ ᱠᱮᱫᱟ ᱟᱨ ᱠᱤ ᱱᱟᱴᱚᱠ ᱛᱮ ᱟᱨ ᱠᱤ
ᱟᱪᱪᱷᱟ
ᱦᱮᱸ ᱡᱮ ᱪᱮᱫ ᱞᱮᱠᱟ ᱦᱩᱭ ᱞᱮᱱᱟ ᱚᱱᱟ ᱫᱤᱱ ᱨᱮ ᱦᱮᱸ ᱱᱟᱴᱚᱠ ᱞᱮᱫᱟ ᱟᱫᱚ ᱚᱱᱟᱜᱮ ᱪᱮᱫ ᱞᱮᱠᱟ ᱦᱩᱭ ᱞᱮᱱᱟ ᱟᱨᱠᱤ ᱚᱱᱟᱜᱮ
ᱟᱪᱪᱷᱟ ᱟᱪᱪᱷᱟ
ᱪᱮᱫ ᱦᱩᱭ ᱞᱮᱱᱟ ᱚᱱᱟᱴᱟᱜ ᱫᱤᱱ ᱨᱮ
ᱦᱮᱸ
ᱟᱫᱚ ᱚᱱᱟ ᱠᱚᱜᱮᱢ ᱟᱫᱚ ᱱᱟᱯᱟᱭ ᱜᱮ ᱦᱩᱭᱱᱟ
ᱟᱪ ᱟᱪᱪᱷᱟ ᱟᱪᱪᱷᱟ ᱟᱪ ᱪᱟᱦᱞᱮ ᱱᱚᱜᱼᱚᱭ ᱢᱤᱫᱴᱟᱝ ᱠᱟᱛᱷᱟ ᱵᱤᱱ ᱠᱟᱹᱴᱤᱡ ᱵᱤᱱ ᱞᱟᱹᱭ ᱠᱮᱫᱟ ᱡᱮ ᱱᱟᱴᱚᱠ ᱛᱟᱞᱟ ᱛᱮ ᱵᱚᱱ ᱩᱫᱩᱜ ᱠᱮᱫᱟ ᱱᱚᱣᱟ ᱫᱚ ᱟᱹᱰᱤ ᱟᱹᱰᱤ ᱢᱟ ᱢᱟᱨᱟᱝ ᱢᱤᱫᱴᱟᱝ ᱯᱮ ᱩᱫᱩᱜ ᱠᱮᱫᱟ ᱡᱮ ᱡᱮ ᱱᱚᱝᱠᱟ ᱱᱚᱝᱠᱟ ᱦᱩᱭ ᱞᱮᱱᱟ ᱢᱮᱱᱛᱮ ᱥᱮ ᱦᱩᱸ ᱟᱨ ᱛᱟᱦᱚᱞᱮ ᱱᱚᱝᱠᱟ ᱱᱟᱜ ᱯᱨᱳᱜᱨᱟᱢ ᱦᱚᱸ ᱧᱮᱞᱚᱜ ᱠᱟᱱᱟ ᱡᱮᱢᱚᱱ ᱪᱷᱟᱯᱚᱞ ᱮᱱᱮᱡ ᱚᱨᱜᱮᱥᱴᱟᱨ ᱛᱚ ᱱᱚᱣᱟ ᱤᱫᱤ ᱠᱟᱛᱮ ᱟᱹᱵᱤᱱ ᱪᱮᱫ ᱵᱤᱱ ᱧᱮᱞᱟ ᱱᱚᱝᱠᱟᱱ ᱯᱨᱳᱜᱨᱟᱢ ᱨᱮ ᱱᱚᱝᱠᱟ ᱱᱟᱜ
ᱟᱹᱞᱤᱧ ᱫᱚ ᱚᱱᱟ ᱵᱤᱨᱩᱫᱽᱫᱷᱚ ᱮᱸ ᱵᱤᱨᱩᱫᱽᱫᱷᱮ ᱢᱮᱱᱟᱜ ᱞᱤᱧᱟᱹ ᱟᱹᱞᱤᱧ ᱫᱚ ᱵᱟᱹᱞᱤᱧ ᱠᱩᱥᱤᱭᱟᱜᱼᱟ ᱚᱱᱟ ᱠᱚᱫᱚ
ᱢᱟᱱᱮ ᱱᱚᱝᱠᱟᱱ ᱦᱩᱞ ᱦᱩᱞ ᱢᱟᱦᱟ ᱞᱮᱠᱟᱱ ᱫᱤᱱ ᱨᱮ ᱚᱱᱟ ᱠᱚ ᱯᱨᱳᱜᱨᱟᱢ ᱠᱤ ᱦᱩᱭᱩᱜ ᱞᱟᱹᱠᱛᱤ
ᱵᱟᱝ ᱮᱸᱻᱮᱸᱻ ᱞᱟᱹᱠᱛᱤ ᱫᱚ ᱵᱟᱹᱱᱩᱜ ᱟᱠᱟᱫᱟ ᱚᱱᱟ ᱠᱚ ᱡᱤᱱᱤᱥ ᱫᱚ ᱵᱟᱝ ᱞᱟᱹᱠᱛᱤ ᱠᱟᱱᱟ ᱚᱱᱟ ᱦᱩᱞ ᱢᱩ ᱦᱩᱞ ᱫᱤᱣᱟᱹᱥ ᱨᱮ ᱫᱚ ᱦᱩᱞ ᱢᱟᱦᱟ ᱨᱮᱫᱚ
ᱛᱚ ᱚᱱᱟ ᱟᱯᱮ ᱯᱟᱥᱟᱯᱟᱥᱤ ᱠᱚᱨᱮ ᱚᱱᱠᱟᱱ ᱯᱨᱳᱜᱨᱟᱢ ᱠᱚ ᱦᱩᱭ ᱵᱟᱲᱟ ᱞᱮᱱᱟ᱾ ᱯᱟᱪᱮᱫ ᱚᱱᱠᱟᱢ ᱟᱸᱡᱚᱢ ᱵᱟᱲᱟ ᱠᱟᱫᱟ
ᱵᱟᱝ ᱟᱞᱮ ᱯᱟᱥᱟ ᱯᱟᱥᱤ ᱨᱮᱫᱚ ᱵᱟᱝ ᱦᱩᱭ ᱞᱮᱱᱟ ᱚᱱᱠᱟᱱᱟᱜ ᱫᱚ ᱤᱭᱟᱹ ᱚᱨᱠᱮᱥᱴᱨᱟ ᱠᱚᱫᱚ
ᱟᱪᱪᱷᱟ
ᱦᱮᱸ ᱚᱨᱠᱮᱥᱴᱨᱟ ᱥᱮ ᱱᱚᱝᱠᱟ ᱡᱟᱛᱨᱟ ᱡᱟᱦᱟᱸᱱᱟᱜ ᱠᱚᱫᱚ ᱵᱟᱝ ᱦᱩᱭ ᱞᱮᱱᱟ ᱮᱸ
ᱟᱫᱚ ᱚᱱᱟ ᱠᱚᱫᱚ ᱵᱟᱝ ᱴᱷᱤᱠᱟ ᱱᱤᱭᱟᱹ ᱦᱩᱞ ᱢᱟᱦᱟ ᱨᱮᱫᱚ ᱡᱮᱦ ᱱᱟᱭᱤᱴ ᱯᱨᱳᱜᱨᱟᱢ ᱥᱮ ᱡᱟᱦᱟᱱᱟᱜ ᱚᱨᱠᱮᱥᱴᱨᱟ ᱱᱤᱭᱟᱹ ᱠᱚᱫᱚ ᱵᱟᱝ ᱴᱷᱤᱠ
ᱦᱩᱸ ᱟᱵᱚ ᱥᱮᱨᱣᱟ ᱨᱮᱱᱟᱜ ᱟᱭᱢᱟ ᱮᱱᱮᱡ ᱥᱮᱨᱮᱧ ᱢᱮᱱᱟᱜ ᱟᱠᱟᱫ ᱜᱮ ᱥᱮᱸᱫᱽᱨᱟ ᱥᱮᱨᱮᱧ ᱮᱱᱮᱡ ᱥᱮᱨᱮᱧ ᱢᱮᱱᱟᱜ ᱠᱟᱫ ᱜᱮ ᱰᱩᱝᱨᱤ ᱢᱮᱱᱟᱜ ᱟᱠᱟᱫ ᱰᱟᱱᱴᱟ ᱢᱮᱱᱟᱜ ᱟᱠᱟᱫ ᱱᱚᱣᱟ ᱠᱚ ᱫᱚ ᱛᱟ. ᱣ ᱴᱷᱤᱠ ᱜᱮᱭᱟ ᱦᱮᱸ ᱥᱮ ᱵᱟᱝ
ᱦᱩᱸ
ᱛᱚ ᱜᱚᱞᱯᱷᱚ ᱜᱚᱞᱯᱷᱚ ᱛᱮ ᱟᱭᱢᱟ ᱞᱟᱝ ᱜᱚᱞᱯᱷᱚ ᱠᱮᱫ ᱟ ᱛᱚ ᱪᱟ. ᱫ ᱨᱮ ᱠᱟᱹᱴᱤᱡ ᱠᱟᱹᱴᱤᱡ ᱤᱧ ᱞᱟᱹᱭᱟ ᱛᱟᱦᱚᱞᱮ ᱜᱚᱢᱠᱮ ᱟᱹᱞᱤᱧ ᱥᱟᱞᱟᱜ ᱜᱟᱞᱢᱟᱨᱟᱣ ᱠᱟᱛᱮᱫ ᱪᱮᱫ ᱞᱮᱠᱟ ᱵᱤᱱ ᱵᱩᱡᱷᱟᱹᱣ ᱠᱮᱫᱼᱟ
ᱦᱮᱸ ᱟᱹᱞᱤᱧ ᱫᱚ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱟ
ᱦᱩ ᱟᱹᱞᱤᱧ ᱦᱚᱸ ᱜᱚᱝᱠᱮ
ᱦᱮᱸ
ᱩᱦᱩ ᱛᱚ ᱟᱨ ᱱᱤᱛᱚᱜ ᱜᱚᱝᱠᱮ ᱱᱚᱣᱟ ᱮᱯᱥ ᱨᱮ ᱟᱵᱤᱱ ᱛᱟᱦᱚᱞᱮ ᱛᱤᱱᱟᱹᱜ ᱫᱤᱱ ᱵᱤᱱ ᱠᱟᱹᱢᱤ ᱠᱟᱱᱟ ᱛᱟᱞᱦᱮ
ᱟᱹᱞᱤᱧ ᱫᱚ ᱥᱮ ᱱᱚᱝᱠᱟ ᱫᱚ ᱟᱭᱢᱟ ᱫᱤᱱ ᱫᱚ ᱵᱟᱹᱞᱤᱧ ᱦᱩᱭ ᱠᱟᱱᱟ ᱟᱹᱞᱤᱧ ᱦᱚᱸ ᱦᱚᱞᱟ ᱢᱟᱦᱫᱮᱨ ᱦᱤᱞᱳᱜ ᱚᱱᱟ ᱞᱤᱧ ᱤᱭᱟᱹ ᱱᱚᱝᱠᱟ ᱰᱟᱣᱩᱱᱞᱳᱰ ᱟᱭᱢᱟ ᱫᱤᱱ ᱨᱮᱞᱤᱧ ᱰᱟᱣᱩᱱᱞᱳᱰ ᱠᱟᱫᱟ ᱟᱫᱚ ᱟᱹᱞᱤᱧ ᱦᱚᱸᱧ ᱵᱟᱞᱤᱧ ᱵᱩᱡᱷᱟᱹᱣ ᱠᱟᱫᱟ ᱪᱮᱫ ᱞᱮᱠᱟ ᱛᱮᱞᱤᱧ ᱤᱭᱩᱡᱟ ᱚᱸᱰᱮ ᱠᱚᱞ ᱞᱟ. ᱜᱤᱫ ᱠᱚ ᱮᱢ ᱫᱟ ᱟᱫᱚ ᱟᱹᱞᱤᱧ ᱫᱚᱞᱤᱧ ᱢᱚᱱᱮ ᱮᱫᱟ ᱢᱚᱱᱮ ᱦᱚᱭ ᱠᱚᱱᱴᱮᱠᱴ ᱨᱮ ᱡᱟᱦᱟᱸᱭ ᱢᱮᱱᱟᱜ ᱟᱠᱟᱫ ᱠᱚᱣᱟ ᱩᱱᱠᱩ ᱠᱚᱞ ᱟᱠᱚ ᱦᱩᱭᱩᱜᱼᱟ ᱟᱫᱚ ᱛᱟᱭᱚᱢ ᱛᱮᱞᱤᱧ ᱵᱩᱡᱷᱟᱹᱣ ᱡᱮ ᱵᱟᱝ ᱡᱟᱦᱟᱸᱴᱟᱜ ᱟᱵᱚᱣᱟᱜ ᱱᱤᱭᱟᱹ ᱢᱮᱱᱟᱜ ᱟᱠᱟᱫᱟ ᱜᱨᱩᱯ ᱢᱮᱱᱟᱜ ᱟᱠᱟᱫᱟ ᱚᱸᱰᱮ ᱠᱷᱚᱱᱟᱜ ᱢᱟᱱᱮ ᱠᱚᱞ ᱦᱳᱭᱳᱜᱼᱟ ᱢᱟᱱᱮ ᱡᱟᱦᱟᱸᱭ ᱩᱱᱠᱩ ᱠᱚ ᱥᱟᱭᱤᱱ ᱟᱯ ᱠᱟᱫᱟ ᱩᱱᱠᱩ ᱩᱱᱠᱩ ᱥᱟᱶᱛᱮ ᱦᱩᱸ